ᱦᱮᱞᱳ᱾
ᱦᱮᱸ ᱨᱚᱲ ᱵᱤᱱ, ᱦᱳᱭ ᱦᱳᱭ ᱡᱚᱦᱟᱨ ᱜᱮ᱾ ᱢᱮᱱᱫᱟᱞᱤᱧ ᱨᱚᱲ ᱠᱚ ᱴᱷᱤᱠ ᱴᱷᱟᱠ ᱟᱸᱡᱚᱢ ᱟᱸᱡᱚᱢ ᱧᱟᱢᱮᱫ ᱛᱟᱹᱞᱤᱧᱟ ᱵᱮᱱ
ᱦᱮᱸ ᱴᱷᱤᱠᱼᱴᱷᱟᱠ ᱜᱮᱛᱚ ᱟᱸᱡᱚᱢᱚᱜ ᱠᱟᱱᱟ, ᱟᱹᱞᱤᱧᱟᱜ?
ᱦᱳᱭ ᱟᱵᱮᱱᱟᱜ ᱦᱚᱸ ᱢᱚᱸᱡᱽ ᱥᱟᱹᱦᱤᱡ ᱜᱮ ᱟᱸᱡᱚᱢᱚᱜ, ᱟᱸᱡᱚᱢᱚᱜ ᱠᱟᱱ ᱛᱟᱵᱤᱱᱟ᱾
ᱟᱪᱪᱷᱟ, ᱟᱪᱪᱷᱟ ᱛᱟᱦᱚᱞᱮ ᱜᱚᱢᱠᱮ ᱡᱚᱢ ᱵᱟᱲᱟ ᱠᱮᱫᱟ ᱵᱤᱱ ᱥᱮ ᱟᱹᱣᱨᱤᱭᱟ?
ᱦᱳᱭ ᱡᱚᱢ ᱵᱟᱲᱟ ᱠᱚᱫᱚ ᱦᱩᱭ ᱠᱟᱱᱟ ᱱᱚᱜ ᱚᱭ ᱯᱷᱟᱠ ᱥᱮᱫ ᱞᱤᱧ ᱫᱩᱲᱩᱵ ᱠᱟᱱᱟ ᱵᱟᱦᱨᱮ ᱥᱮᱱ ᱨᱮ᱾
ᱟᱪᱪᱷᱟ, ᱟᱨ ᱛᱮᱦᱮᱧ ᱪᱮᱫ ᱢᱮᱱᱩ ᱠᱚᱫᱚ ᱛᱟᱦᱮᱸ ᱠᱟᱱᱟ? ᱡᱚᱢ ᱠᱚᱨᱮᱱᱟᱜ?
ᱢᱮᱱᱩ ᱵᱚᱞᱛᱮ ᱜᱮᱞᱮ ᱛᱟᱦᱮᱸ ᱞᱮᱱ ᱜᱮᱭᱟ ᱚᱱᱠᱟ ᱞᱮᱠᱟ ᱛᱮᱫᱚ ᱵᱤᱞᱤ ᱟᱨ ᱟᱞᱩ᱾ ᱟᱨ ᱰᱟᱹᱞ ᱦᱳᱭ᱾ ᱦᱩᱸ᱾
ᱛᱟᱯᱚᱨᱮ ᱛᱟᱦᱚᱞᱮ, ᱦᱮᱸ ᱛᱤᱨᱤᱵᱤᱱ ᱞᱟᱹᱭ ᱵᱤᱱ᱾
ᱦᱮᱸ ᱟᱵᱤᱱ ᱪᱮᱫ ᱵᱤᱱ ᱢᱮᱱᱮᱫ ᱛᱟᱦᱮᱸᱱᱟ ᱟᱵᱤᱱ ᱜᱮ ᱢᱟᱨᱟᱝ ᱞᱟᱹᱭ ᱵᱤᱱ ᱥᱮ᱾
ᱟᱪᱪᱷᱟ, ᱞᱟᱹᱭ ᱫᱟᱞᱤᱧ ᱤᱭᱟᱹ ᱚᱲᱟᱜ ᱛᱟᱞᱮ ᱚᱲᱟᱜ ᱫᱩᱣᱟᱹᱨ ᱠᱚᱨᱮ ᱫᱚ ᱡᱚᱛᱚ ᱵᱷᱟᱜᱮ ᱢᱮᱱᱟᱜ ᱠᱚᱣᱟ?
ᱦᱳᱭ ᱜᱚᱝᱠᱮ ᱚᱲᱟᱜ ᱨᱮᱱ ᱫᱚ ᱥᱟᱱᱟᱢ ᱦᱚᱲ ᱜᱮᱠᱚ ᱱᱟᱯᱟᱭ ᱜᱮᱭᱟ᱾
ᱦᱮᱸᱺ
ᱦᱳᱭ ᱟᱵᱮᱱ ᱜᱮᱵᱮᱱ ᱠᱤᱫᱩᱵ ᱵᱮᱱᱟ ᱥᱮ ᱟᱹᱣᱨᱤᱻ
ᱦᱮᱸ᱾
ᱟᱨᱞᱤᱤᱧ ᱦᱮᱸ ᱞᱟᱹᱭᱫᱟᱞᱤᱧ ᱦᱮᱸ
ᱞᱟᱹᱭᱵᱤᱱ ᱞᱟᱹᱭᱵᱤᱱ᱾
ᱞᱟᱹᱭᱫᱟᱞᱤᱧ ᱛᱟᱦᱚᱞᱮ ᱪᱟᱥᱵᱟᱥ ᱠᱚᱫᱚ ᱛᱤᱧ ᱥᱟᱺᱜᱤᱧ ᱠᱮᱫᱟ ᱯᱮ?
ᱪᱟᱥ ᱠᱟᱹᱢᱤ ᱠᱚᱫᱚ ᱱᱚᱜᱼᱚᱭ ᱱᱤᱛᱚᱜ ᱮᱛᱚᱦᱚᱵ ᱦᱩᱭ ᱠᱟᱱᱟ, ᱟᱫᱚ ᱚᱱᱠᱟ ᱢᱮᱱ ᱞᱮᱠᱷᱟᱱ ᱫᱚ ᱱᱤᱛᱚᱜ ᱫᱚ ᱢᱟᱱᱮ ᱱᱟᱦᱮᱞ ᱠᱚᱛᱮ ᱛᱮ ᱞᱮ ᱥᱤ ᱞᱚᱥᱚᱫ ᱠᱟᱜ ᱠᱟᱱᱟ, ᱟᱫᱚ ᱨᱚᱦᱚᱭ ᱠᱚᱫᱚ ᱦᱟᱯᱳᱭ ᱦᱟᱸᱜ ᱟᱹᱣᱨᱤ ᱞᱮ ᱮᱦᱚ ᱮᱛᱚᱦᱚᱵᱟ᱾
ᱟᱪᱪᱷᱟ᱾
ᱦᱳᱭ᱾
ᱦᱳᱭ, ᱪᱟᱥ ᱠᱚᱫᱚ ᱛᱟᱦᱞᱮ ᱛᱤᱱᱟᱹᱜ ᱜᱟᱱ ᱪᱟᱥ ᱛᱟᱯᱮ?
ᱪᱟᱥ ᱫᱚ ᱢᱮᱱᱞᱮᱠᱷᱟᱱ ᱫᱚ ᱳᱭ ᱯᱟᱸᱪ ᱵᱤᱜᱦᱟᱹ ᱞᱮᱠᱟ᱾
ᱟᱪᱪᱷᱟ ᱦᱳᱭ᱾ ᱟᱫᱚ ᱪᱟᱥ ᱠᱚᱫᱚ ᱪᱮᱫ ᱦᱩᱲᱩ ᱠᱚᱫᱚᱯᱮ ᱪᱟᱥ ᱵᱟᱲᱟᱭᱮᱫᱟ?
ᱪᱟᱥ ᱠᱚᱫᱚ ᱚᱱᱮᱱᱟ ᱡᱟᱦᱟᱸ ᱠᱚ ᱢᱮᱛᱟᱜᱼᱟ ᱥᱚᱨᱱᱚ ᱚᱱᱟᱠᱚ᱾
ᱟᱪᱪᱷᱟ, ᱟᱪᱷᱟ ᱵᱤᱜᱷᱟᱹᱨᱮ ᱛᱤᱱᱟᱹᱜ ᱟᱲᱟᱜ ᱢᱟᱱᱮ ᱛᱤᱱᱟᱹᱜ ᱠᱩᱭᱤᱱᱴᱟᱞ ᱦᱩᱲᱩ ᱦᱩᱭ ᱫᱟᱲᱮᱭᱟᱜᱼᱟ?
ᱳᱭ ᱢᱟᱱᱮ ᱵᱤᱜᱷᱟᱹ ᱯᱤᱪᱷᱩ ᱚᱱᱠᱟ ᱜᱮ ᱥᱟᱵ ᱠᱟᱜ ᱵᱮᱱ ᱥᱮ ᱦᱳᱭ
ᱦᱮᱸ
ᱚᱱᱠᱟ ᱫᱚ ᱟᱹᱞᱤᱧ ᱢᱮᱱ ᱞᱮᱱᱠᱷᱟᱱ ᱫᱚ ᱟᱹᱞᱤᱧ ᱛᱚ ᱚᱱᱠᱟ ᱢᱟᱱᱮ ᱦᱩᱲᱩ ᱟᱹᱠᱷᱨᱤᱧ ᱠᱚᱫᱚ ᱵᱟᱹᱞᱤᱧ ᱪᱟᱞᱟᱜᱼᱟ ᱪᱟᱞᱟᱣ ᱵᱟᱲᱟ ᱠᱟᱱᱟ ᱛᱚ
ᱦᱳᱭ ᱦᱳᱭ
ᱛ ᱦᱳᱭ ᱚᱱᱟ ᱚᱱᱟ ᱫᱤᱠ ᱫᱤᱭᱟᱹ ᱫᱚ ᱩᱱᱟᱹᱜ ᱟᱱᱫᱟᱡᱽ ᱫᱚ ᱵᱟᱟᱹᱞᱤᱧ ᱢᱮᱱ ᱫᱟᱲᱮᱭᱟᱜᱼᱟ
ᱚ ᱡᱟᱭᱦᱳᱠ ᱚ ᱛᱟᱦᱞᱮ ᱦᱩᱲᱩ ᱠᱚᱫᱚ ᱢᱚᱴᱟ ᱢᱩᱴᱤ ᱵᱷᱟᱜᱤ ᱜᱮ ᱦᱩᱭᱩᱜ ᱜᱮᱭᱟ ᱟᱨᱠᱤ
ᱦᱳᱭ ᱦᱳᱭ ᱟᱫᱚ ᱡᱮᱢᱚᱱ ᱱᱤᱛᱚᱜ ᱥᱟᱵ ᱠᱟᱜ ᱵᱥᱮ ᱱᱚᱜᱼᱚᱭ ᱱᱚᱜ-ᱚᱭ ᱠᱤᱪᱷᱩ ᱫᱤᱱ ᱢᱟᱲᱟᱝ ᱠᱷᱚᱱᱟᱜ ᱜᱮᱛᱚ ᱫᱟᱜ ᱟᱵᱚᱱ ᱠᱟᱱᱟᱭ ᱛᱚ ᱟᱫᱚ ᱦᱩᱲᱩ ᱠᱚᱜᱮ ᱪᱮᱫ ᱞᱮᱠᱟ ᱦᱩᱭᱩᱜᱼᱟ ᱟᱫᱚ ᱞᱟᱦᱟᱱ ᱥᱮᱨᱢᱟ ᱨᱮᱫᱚ ᱚᱱᱠᱟ ᱫᱚ ᱵᱷᱟᱜᱤ ᱫᱚ ᱵᱟᱝ ᱦᱩᱭ ᱞᱮᱱᱟ ᱟᱫᱚ ᱚᱠᱚᱭ ᱟᱠᱚᱣᱟᱜ ᱫᱚ ᱧᱮᱞ ᱞᱮᱱᱠᱷᱟᱱ ᱫᱚ ᱚᱠᱚᱭ ᱠᱚᱣᱟᱜ ᱫᱚ ᱢᱚᱡᱽ ᱜᱮ ᱦᱩᱭ ᱱᱟ ᱟᱨ ᱚᱠᱚᱭ ᱠᱚᱣᱟᱜ ᱫᱚ ᱠᱟᱹᱡ ᱠᱟᱹᱢᱤᱡ ᱚᱱᱠᱟ ᱵᱟᱹᱲᱤᱡ ᱮᱱ ᱛᱟᱠᱚᱣᱟ ᱦᱳᱭ
ᱢᱥ ᱢᱟᱱᱮ ᱡᱚᱛᱚ ᱵᱚᱪᱷᱚᱨ ᱨᱮᱫᱚ ᱵᱟᱝ ᱦᱩᱭᱩᱜ ᱜᱮᱭᱟ ᱛᱚ ᱥᱚᱵᱽ ᱥᱚᱢᱚᱭ ᱫᱟᱜ ᱠᱚᱦᱚᱸ ᱵᱟᱝ ᱛᱟᱦᱮᱱ ᱜᱮᱭᱟ ᱵᱟᱭ ᱡᱟᱹᱲᱤᱭᱟᱵᱚᱱᱟᱭ ᱚᱱᱟ ᱠᱚᱫᱚ ᱦᱮᱸ ᱛᱟᱦᱚᱞᱮ ᱤᱭᱟᱹ ᱛᱟᱦᱚᱞᱮ ᱚᱲᱟᱜ ᱠᱚᱨᱮ ᱫᱚ ᱛᱟᱦᱚᱞᱮ ᱟᱱᱟᱡᱽ ᱯᱟᱱᱟᱪ ᱠᱚᱯᱮ ᱥᱟᱵ ᱪᱟᱥ ᱵᱟᱲᱟᱭ ᱜᱮᱭᱟ ᱥᱮ ᱵᱟᱝ
ᱦᱳᱭ ᱜᱚᱝᱠᱮ ᱚᱱᱟ ᱟᱲᱟᱜ ᱥᱟᱠᱟᱢ ᱠᱚᱫᱚ ᱡᱚᱛᱚ ᱜᱮᱞᱮ ᱪᱟᱥ ᱜᱮᱭᱟ ᱛᱟᱯᱚᱨ ᱚᱱᱟ ᱥᱚᱵᱡᱤ ᱠᱚᱦᱚᱸ ᱡᱮᱢᱚᱱ ᱵᱮᱸᱜᱟᱲ ᱠᱚ ᱟᱹᱞᱩ ᱠᱚ
ᱦᱳᱭ ᱚᱱᱟ ᱚᱱᱟ ᱠᱚᱫᱚ ᱢᱟᱱᱮ ᱮᱢᱱᱩ ᱚᱲᱟᱜ ᱨᱮᱜᱮ ᱡᱚᱢ ᱵᱟᱠᱷᱨᱟ ᱜᱮᱯᱮ ᱪᱟᱥᱟ ᱟᱨᱠᱤ
ᱦᱳᱭ ᱜᱚᱝᱠᱮ ᱚᱲᱟᱜ ᱨᱮᱜᱮ ᱡᱚᱢ ᱵᱟᱠᱷᱨᱟ ᱞᱟᱹᱜᱤᱫ ᱜᱮ ᱟᱫᱚ ᱚᱱᱠᱟ ᱥᱟᱸᱜᱮ ᱧᱚᱜ ᱛᱚ ᱵᱟᱞᱮ ᱪᱟᱥ ᱜᱮᱭᱟ ᱛᱚ
ᱦᱳᱭ
ᱚ ᱟᱫᱚ ᱚᱱᱠᱟ ᱫᱚ ᱵᱟᱹᱫᱽ ᱠᱚᱦᱚᱸ ᱢᱟᱱᱮ ᱠᱷᱮᱛ ᱠᱚᱦᱚᱸ ᱛᱟᱦᱮᱸ ᱫᱚᱨᱠᱟᱨ ᱚᱱᱠᱟᱱᱟᱜ ᱟᱫᱚ ᱡᱚᱛᱚ ᱦᱳᱭ ᱞᱟᱹᱭᱵᱤᱱ
ᱞᱟᱹᱭ ᱫᱟᱞᱤᱧ ᱚᱱᱟ ᱠᱚᱲᱟᱣ ᱦᱚᱸ ᱯᱨᱚᱯᱷᱤᱴ ᱫᱚ ᱛᱟᱦᱮᱸ ᱠᱟᱱ ᱜᱮᱭᱟ ᱪᱟᱥ ᱯᱟᱥ ᱠᱟᱛᱮᱫ ᱦᱚᱸ ᱟᱹᱰᱤ ᱦᱚᱠ ᱡᱚᱢᱫᱟ ᱥᱚᱵᱽᱡᱤ ᱪᱟᱥ ᱠᱟᱛᱮᱫ ᱾
ᱦᱳᱭ ᱟᱫᱚ ᱚᱱᱠᱟᱱ ᱦᱚᱸ ᱛᱟᱦᱮᱸ ᱢᱮᱱᱮ ᱠᱷᱮᱛ ᱦᱚᱸ ᱛᱟᱦᱮᱸᱱ ᱫᱚᱨᱠᱟᱨ ᱠᱟᱱᱟ ᱥᱮ ᱾
ᱦᱟᱭ ᱦᱚᱭ ᱾
ᱚᱭ ᱟᱨ ᱡᱚᱛᱚ ᱥᱚᱢᱟᱱ ᱢᱟᱱᱮ ᱡᱷᱚᱛᱚ ᱡᱟᱭᱜᱟ ᱨᱮᱫᱚ ᱥᱚᱢᱟᱱ ᱦᱟᱥᱟ ᱫᱚ ᱵᱟᱹᱱᱩᱜ ᱠᱟᱫᱟ, ᱚᱠᱟ ᱨᱮᱫᱚ ᱵᱟᱹᱞᱤ ᱦᱟᱥᱟ ᱢᱮᱱᱟᱜᱼᱟ ᱾ ᱟᱫᱚ ᱪᱤᱜᱞᱞᱟᱹ ᱦᱟᱥᱟ ᱢᱮᱱᱟᱜᱼᱟ‌ ᱚᱭ ᱦᱮᱸ
ᱚᱱᱟᱜᱮ ᱟᱨᱠᱤ ᱡᱚᱛᱚ ᱡᱟᱭᱜᱟ ᱨᱮᱛᱚ ᱥᱚᱢᱟᱱ ᱡᱟᱭᱜᱟ ᱵᱟᱵᱮᱱ ᱧᱟᱢᱟ ᱥᱮ ᱾
ᱦᱳᱭ ᱦᱳᱭ
ᱚᱱᱟ ᱠᱚᱫᱚ ᱯᱚᱸᱪᱤᱥᱟᱱ ᱡᱟᱭᱜᱟ ᱪᱷᱟᱲᱟ ᱵᱟᱝ ᱜᱟᱱᱚᱜᱼᱟ ᱾
ᱵᱟᱝ ᱵᱟᱝ
ᱟᱪᱪᱷᱟ ᱜᱚᱝᱠᱮ ᱚᱱᱟ ᱠᱚᱨᱮ ᱫᱚ ᱠᱚᱨᱚᱞᱟ ᱠᱚᱫᱚ ᱪᱟᱥ ᱦᱩᱭᱩᱜ ᱜᱮᱭᱟ ᱥᱮ ᱵᱟᱝ?
ᱦᱳᱭ ᱦᱳᱭ ᱚᱱᱟ ᱫᱚ ᱦᱩᱭᱩᱜ ᱜᱮᱭᱟ ᱟᱫᱚ ᱚᱱᱟ ᱫᱚ ᱪᱮᱜ ᱞᱮᱠᱟ ᱢᱮᱱᱟ ᱱᱟᱲᱤ ᱞᱮᱠᱟ ᱛᱚ ᱚᱱᱟ ᱛᱚ᱾
ᱦᱳᱭ
ᱚᱱᱟ ᱠᱚᱫᱚ ᱡᱷᱚᱛᱚ ᱱᱟᱹᱲᱤ ᱞᱮᱠᱟᱱᱟᱜ ᱡᱤᱱᱤᱥ ᱠᱚᱫᱚ ᱡᱷᱚᱛᱚ ᱟᱭᱢᱟ ᱞᱮᱠᱟᱱ ᱠᱚᱱᱰᱷᱟ ᱠᱚ ᱵᱮᱱ ᱢᱮᱱ ᱦᱚᱛᱚᱛ ᱵᱤᱱ ᱢᱮᱱ ᱚᱱᱟ ᱠᱚᱫᱚ ᱟᱭᱢᱟ ᱞᱮᱠᱟᱱ ᱜᱮ ᱪᱟᱥ ᱠᱚᱫᱚ ᱦᱩᱭᱩᱜ ᱜᱮᱭᱟ ᱟᱫᱚ ᱵᱟᱲᱜᱮ ᱠᱚᱨᱮ ᱜᱮ ᱠᱷᱮᱛ ᱠᱚ ᱫᱚ ᱢᱮᱱᱟᱜ ᱠᱟᱫᱟ ᱛᱚ
ᱚᱸ
ᱳᱭ
ᱟᱞᱮ ᱱᱚᱛᱮ ᱢᱟ ᱠᱚᱨᱚᱞᱟ ᱠᱚ ᱫᱚᱢᱮ ᱜᱮᱞᱮ ᱪᱟᱥᱟ ᱾ ᱵᱤᱡᱟᱹ ᱵᱮᱜᱮ ᱞᱮ ᱪᱟᱥᱟ ᱾
ᱦᱳᱭ ᱟᱹᱰᱤ ᱟᱭᱢᱟᱥ ᱡᱟᱹᱥᱛᱤ ᱧᱚᱜ ᱜᱮ ᱡᱟᱱᱤᱡ ᱾
ᱟᱫᱚ ᱟᱞᱮ ᱫᱚ ᱢᱟᱱᱮ ᱪᱟᱥ ᱦᱳᱭ ᱠᱟᱛᱮᱫ ᱟᱫᱚ ᱡᱟᱦᱟᱸᱞᱮ ᱪᱟᱥ ᱠᱮᱫᱟ ᱟᱨᱠᱤ ᱪᱟᱥ ᱠᱟᱛᱮᱫ ᱞᱮ ᱟᱠᱷᱨᱤᱧᱟ ᱯᱟᱹᱭᱠᱟᱹᱨᱟᱹ ᱦᱤᱥᱟᱹᱵ ᱛᱮᱞᱮ ᱪᱟᱥᱟ ᱾
ᱦᱳᱭ
ᱟᱫᱚ ᱢᱟᱱᱮ ᱟᱠᱷᱨᱤᱧ ᱦᱩᱭᱩᱜᱼᱟ ᱯᱟᱹᱭᱠᱟᱹᱨᱤ ᱦᱤᱥᱟᱹᱵ ᱛᱮ ᱟᱨᱠᱤ ᱨᱮᱹᱴ ᱞᱮ ᱧᱟᱢᱟ ᱾
ᱦᱳᱭ ᱦᱳᱭ
ᱟᱫᱚ ᱚᱸᱰᱮ ᱠᱷᱚᱱ ᱟᱹᱰᱤ ᱜᱮ ᱤᱱᱠᱟᱢ ᱫᱚ ᱤᱱᱠᱟᱢ ᱩᱰᱳᱝᱚᱜ ᱜᱮᱭᱟ ᱟᱨᱠᱤ ᱟᱫᱚ
ᱦᱳᱭ ᱦᱳᱭ ᱦᱮᱸ ᱦᱮᱸ ᱟᱫᱚ ᱚᱱᱠᱟ ᱜᱮᱛᱚ ᱠᱷᱟᱴᱟᱜ ᱦᱚᱸ ᱞᱟᱜᱟᱣ ᱵᱚᱱᱟ ᱟᱨ ᱨᱟᱱ ᱠᱚᱦᱚᱸ ᱡᱚᱜᱟᱣ ᱞᱟᱜᱟᱣ ᱵᱚᱱᱟ ᱾ ᱡᱮᱢᱚᱱ ᱦᱚᱲᱢᱚ ᱠᱚᱵᱚᱱ ᱡᱩᱜᱟᱣᱟ ᱚᱝᱠᱟ ᱜᱮ ᱚᱱᱟ ᱪᱟᱥ ᱠᱚᱨᱮ ᱦᱚᱸ ᱡᱚᱜᱟᱣ ᱫᱚ ᱞᱟᱜᱟᱜ ᱜᱮᱭᱟ ᱾ ᱵᱟᱢ ᱡᱚᱜᱟᱲ ᱞᱮᱠᱷᱟᱡ ᱫᱚ ᱯᱚᱭᱥᱟ ᱯᱟᱹᱛᱤ ᱪᱤᱠᱟᱹ ᱞᱮᱠᱟᱛᱮ ᱦᱤᱡᱩᱜᱼᱟ ᱟᱨ ᱥᱚᱵᱡᱤ ᱠᱚᱦᱚᱸ ᱪᱤᱠᱟᱹ ᱞᱮᱠᱟᱛᱮ ᱠᱚ ᱦᱩᱭᱩᱜᱼᱟ ᱦᱳᱭ
ᱚᱲᱟᱜ ᱨᱮᱢᱟ ᱮᱢᱱᱤ ᱛᱮᱢᱟ ᱵᱟᱭ ᱦᱤᱡᱩᱜᱼᱟ ᱫᱟᱹᱲ ᱠᱟᱛᱮ ᱫᱚ ᱦᱟᱸᱜ ᱾
ᱦᱳᱭ ᱦᱳᱭ
ᱦᱮᱸ ᱚᱲᱟᱜ ᱠᱷᱚᱱ ᱫᱚ ᱩᱰᱳᱝ ᱱᱤᱡᱮ ᱛᱮᱜᱮ ᱩᱰᱳᱝ ᱦᱩᱭᱩᱜᱼᱟ ᱟᱨᱠᱤ
ᱦᱳᱭ ᱛᱟᱦᱮᱞᱮ ᱜᱚᱝᱠᱮ ᱟᱵᱤᱱ ᱵᱤᱱ ᱢᱮᱱ ᱠᱮᱫᱟ ᱟᱭᱢᱟ ᱜᱟᱱ ᱜᱮᱯᱮ ᱪᱟᱥ ᱜᱮᱭᱟ ᱛᱚ ᱛᱟᱦᱚᱞᱮ ᱚᱱᱟ ᱠᱚᱫᱚ ᱪᱟᱥ ᱞᱟᱹᱜᱤᱫ ᱛᱮ ᱫᱟᱜ ᱤᱭᱟᱹ ᱠᱚᱫᱚ ᱥᱩᱵᱤᱫᱟ ᱠᱚ ᱢᱮᱱᱟᱜ ᱛᱟᱯᱮ ᱜᱮᱭᱟ ᱱᱤᱥᱪᱚᱭ ᱛᱟᱦᱞᱮ?
ᱦᱮᱸ ᱜᱚᱝᱠᱮ ᱚᱱᱟ ᱠᱚᱫᱚ ᱪᱟᱥ ᱥᱩᱵᱤᱫᱟ ᱵᱚᱞᱛᱮ ᱚᱱᱮ ᱫᱟᱜ ᱥᱩᱵᱤᱫᱟ ᱠᱚᱫᱚ ᱢᱟᱨᱥᱟᱞ ᱠᱚᱞᱞᱮ ᱵᱮᱱᱟᱣ ᱠᱟᱫᱟ ᱟᱨᱠᱤ
ᱦᱳᱭ ᱦᱚᱭ ᱾
ᱵᱳᱨᱤᱝ ᱦᱳᱭ ᱠᱟᱱᱟ ᱾
ᱚᱸ
ᱟᱫᱚ ᱚᱱᱟ ᱠᱚᱨᱮ ᱯᱨᱚᱥᱮᱥ ᱠᱚᱫᱚ ᱟᱹᱰᱤ ᱨᱚᱠᱚᱢ ᱢᱮᱱᱟᱜᱼᱟ ᱵᱩᱡᱷᱟᱹᱣ ᱠᱮᱜᱼᱟ ᱵᱤᱱ
ᱦᱳᱭ
ᱦᱮᱸ ᱵᱟᱠᱷᱟᱱ ᱱᱟᱣᱟ ᱦᱚᱲ ᱫᱚ ᱦᱳᱭᱛᱚ ᱵᱟᱵᱤᱱ ᱫᱟᱲᱮᱜᱼᱟ ᱟᱨᱠᱤ ᱚᱱᱟ ᱟᱫᱚ ᱯᱨᱚᱥᱮᱥ ᱦᱟᱛᱟᱣ ᱦᱩᱭᱩᱜᱼᱟ ᱦᱮᱸ ᱜᱮᱭᱟᱱ ᱦᱟᱛᱟᱣ ᱠᱟᱛᱮᱫ ᱠᱚ ᱠᱚᱨᱟᱣᱟ ᱟᱨᱠᱤ
ᱦᱳᱭ
ᱦᱚ
ᱟᱫᱚ ᱤᱧ ᱟᱫᱚ ᱡᱚᱛᱚ ᱡᱚᱛᱚ ᱦᱚᱲ ᱜᱮᱛᱚ ᱵᱟᱵᱚᱱ ᱚᱱᱟ ᱠᱚ ᱫᱤᱠ ᱫᱤᱭᱮ ᱫᱚ ᱩᱱᱟᱹᱜ ᱮᱠᱴᱩ ᱫᱚ ᱵᱟᱵᱚᱱ ᱵᱟᱲᱟᱭᱟ ᱚᱠᱚᱭ ᱫᱚ ᱟᱵᱮᱱ ᱡᱩᱫᱤ ᱚᱱᱟ ᱫᱤᱠ ᱫᱤᱭᱮ ᱡᱩᱫᱤ ᱵᱤᱱ ᱵᱟᱲᱟᱭᱟ ᱟᱹᱞᱤᱧ ᱚᱱᱟ ᱫᱤᱠ ᱫᱤᱭᱮ ᱵᱟᱟᱹᱞᱤᱧ ᱵᱟᱲᱟᱭᱟ ᱾ ᱛᱚ ᱟᱞᱤᱧ ᱡᱟᱦᱟᱸ ᱫᱤᱠ ᱫᱤᱭᱮ ᱞᱤᱧ ᱵᱟᱲᱟᱭ ᱵᱟᱠᱷᱟᱡ ᱫᱚ ᱚᱱᱟ ᱟᱹᱵᱤᱱ ᱚᱱᱟ ᱨᱮ ᱚᱱᱟ ᱫᱚ ᱵᱟᱹᱵᱤᱱ ᱫᱟᱲᱮᱭᱟᱜᱼᱟ ᱾
ᱵᱟᱝ ᱵᱟᱝ ᱦᱮᱸ ᱦᱳᱭ ᱟᱫᱚ ᱚᱱᱟᱜᱮ ᱟᱨᱠᱤ ᱢᱟᱱᱮ ᱡᱮ ᱡᱮᱢᱚᱱ ᱠᱚ ᱵᱟᱲᱟᱭᱟ ᱚᱱᱠᱟᱜ ᱜᱮ ᱾ ᱡᱷᱚᱛᱚ ᱦᱚᱲ ᱢᱟ ᱢᱟᱹᱱᱢᱤ ᱢᱟ ᱵᱟᱵᱚᱱ ᱥᱚᱢᱟᱱᱟ ᱥᱮ
ᱦᱳᱭ ᱥᱟᱱᱟᱢ ᱢᱟᱹᱱᱢᱤ ᱵᱚᱱ ᱥᱚᱢᱟᱱ ᱛᱟᱦᱮᱸ ᱞᱮᱠᱷᱟᱡ ᱢᱟ ᱥᱟᱱᱟᱢᱟᱜ ᱜᱮ ᱱᱟᱯᱟᱭ ᱠᱚᱜ ᱛᱟᱵᱚᱱ
ᱦᱚᱭ
ᱛᱟᱞᱦᱮ ᱜᱚᱝᱠᱮ ᱮᱸᱻ ᱩᱸᱻ ᱥᱩᱠᱨᱤ ᱠᱚᱫᱚ ᱯᱮ ᱟᱹᱥᱩᱞ ᱠᱚᱣᱟ ᱥᱮ ᱵᱟᱝ ᱚᱱᱛᱮ ᱫᱚ
ᱦᱳᱭ ᱜᱚᱝᱠᱮ ᱥᱩᱠᱨᱤ ᱠᱚᱦᱚᱸ ᱵᱩᱨᱩ ᱠᱚᱫᱚ ᱢᱮᱱᱟᱜ ᱠᱟᱜ ᱛᱟᱞᱮᱭᱟ ᱛᱚ ᱥᱩᱨ ᱠᱚᱨᱮ ᱜᱮ
ᱟᱪᱪᱷᱟ ᱟᱪᱪᱷᱟ
ᱟᱫᱚ ᱚᱱᱠᱟ ᱵᱚᱞᱛᱮ ᱜᱮᱞᱮ ᱥᱩᱠᱨᱤ ᱫᱚ ᱟᱭᱢᱟ ᱜᱟᱱ ᱜᱮᱠᱚ ᱪᱟᱥ ᱠᱚᱣᱟ ᱢᱟᱱᱮ ᱟᱛᱳ ᱨᱮᱱ ᱫᱚ ᱥᱟᱱᱟᱢ ᱦᱚᱲ ᱠᱚᱜᱮ
ᱚ ᱟᱪᱪᱷᱟ ᱟᱪᱪᱷᱟ ᱟᱫᱚ ᱚᱱᱟ ᱠᱚᱨᱮ ᱚᱱᱛᱮ ᱫᱚ ᱨᱮᱴ ᱪᱮᱫᱠᱟ ᱥᱩᱠᱨᱤ ᱨᱮᱴ ᱪᱮᱫ ᱞᱮᱠᱟ ᱪᱟᱞᱟᱜ ᱠᱟᱱᱟ
ᱦᱚᱭ ᱡᱮᱢᱚᱱ ᱞᱤᱧ ᱢᱮᱱᱟ ᱟᱫᱚ ᱚᱱᱮ ᱚᱝᱠᱟ ᱫᱚ ᱢᱟᱱᱮ ᱯᱟᱹᱭᱠᱟᱹᱨᱤ ᱫᱚ ᱵᱟᱠᱚ ᱮᱢᱟ ᱠᱚᱣᱟ ᱛᱚ ᱚᱝᱠᱟ ᱟᱠᱷᱨᱤᱧ ᱠᱚ ᱤᱫᱤ ᱜᱮᱭᱟ
ᱦᱚᱭ
ᱟᱫᱚ ᱚᱱᱠᱟ ᱜᱮ ᱦᱮᱸ
ᱦᱳᱭ
ᱟᱨ ᱛᱟᱞᱦᱮ ᱤᱭᱟᱹ ᱦᱮᱸ ᱞᱟᱹᱭ ᱵᱤᱱ ᱞᱟᱹᱭ ᱫᱟᱞᱤᱧ ᱛᱟᱞᱦᱮ ᱟᱲᱟᱜ ᱢᱟᱱᱮ ᱛᱚᱞ ᱠᱚ ᱛᱟᱦᱮᱱᱟ ᱥᱮ ᱮᱢᱱᱩ ᱵᱩᱨᱩ ᱢᱟᱱᱮ ᱥᱩᱨ ᱜᱮᱭᱟ ᱛᱚ ᱟᱫᱚ ᱟᱲᱟᱜ ᱠᱚ ᱛᱟᱸᱦᱮᱱᱟ ᱟᱨᱠᱤ
ᱚᱱᱠᱟ ᱢᱮᱱ ᱞᱮᱱᱠᱷᱟᱡ ᱫᱚ ᱦᱳᱭ ᱢᱟᱱᱮ ᱛᱚᱞ ᱠᱟᱛᱮ ᱫᱚ ᱚᱱᱠᱟ ᱫᱚ ᱱᱤᱛᱳᱜ ᱫᱚ ᱢᱟᱱᱮ ᱚᱱᱠᱟ ᱞᱟᱦᱟ ᱛᱮᱫᱚ ᱠᱚ ᱪᱟᱥᱮᱫ ᱠᱚ ᱛᱟᱦᱮᱱ ᱜᱮ ᱞᱟᱦᱟ ᱛᱮ ᱵᱟ ᱟᱹᱰᱤ ᱟᱭᱢᱟ ᱜᱟᱱ ᱜᱮ ᱱᱮᱛᱟᱨ ᱫᱚ ᱟᱫᱚ ᱫᱚᱢᱮ ᱚᱝᱠᱟ ᱫᱚᱢᱮ ᱠᱚ ᱨᱚᱦᱚᱭ ᱵᱟᱲᱟᱭ ᱫᱟ ᱛᱚ ᱥᱚᱵᱡᱤ ᱠᱚ ᱛᱚ ᱚᱱᱟ ᱠᱷᱟᱹᱛᱤᱨ ᱢᱟᱱᱮ ᱱᱚᱥᱴᱚ ᱠᱷᱟᱹᱛᱤᱨ ᱛᱮ ᱩᱱᱠᱩ ᱫᱚ ᱟᱲᱟᱜ ᱫᱚ ᱵᱟᱠᱚ ᱟᱲᱟᱜ ᱫᱚᱦᱚ ᱠᱟᱠᱚ ᱠᱟᱱᱟ ᱚᱱᱠᱟ ᱢᱟᱱᱮ ᱚᱲᱟᱜ ᱠᱚᱠᱚ ᱡᱩᱛ ᱠᱟᱜ ᱠᱚᱣᱟ ᱵᱟᱲᱜᱮ ᱠᱚᱨᱮ ᱚᱱᱟ ᱠᱚᱨᱮ ᱜᱮ ᱠᱚ ᱫᱚᱦᱚ ᱠᱟᱠᱚ ᱠᱟᱱᱟ
ᱦᱚᱭ ᱦᱚᱭ
ᱦᱳᱭ
ᱢᱟᱱᱮ ᱥᱟᱵ ᱱᱤᱡᱮ ᱫᱟᱭᱤᱛᱛᱚ ᱨᱮᱠᱚ ᱛᱟᱸᱦᱮᱱ ᱠᱟᱱᱟ ᱟᱨᱠᱤ, ᱦᱳᱭ ᱚᱱᱟ ᱢᱟ ᱦᱚᱲ ᱠᱚ ᱟᱹᱰᱤ ᱨᱚᱠᱚᱢ ᱠᱚ ᱪᱟᱥᱟ ᱥᱮ ᱚᱸᱰᱮ ᱫᱚ ᱦᱚᱴᱟᱛ ᱠᱟᱛᱮ ᱛᱮ ᱫᱚ ᱟᱲᱟᱜ ᱫᱚ ᱵᱟᱝ ᱴᱷᱤᱠᱟ ᱥᱮ
ᱦᱳᱭ
ᱟᱨ ᱚᱱᱟ ᱠᱚᱨᱮ ᱪᱟᱥ ᱠᱚᱨᱛᱮ ᱜᱮᱞᱮ ᱟᱹᱰᱤ ᱠᱷᱚᱨᱪᱟ ᱢᱮᱱᱟᱜ-ᱟ ᱟᱹᱰᱤ ᱡᱚᱨ ᱡᱚᱛᱚᱱ ᱛᱟᱦᱮᱱ ᱫᱚᱨᱠᱟᱨ ᱛᱚᱵᱮᱭᱱᱟ ᱮᱴᱟᱜ ᱡᱤᱱᱤᱥ ᱦᱟᱨᱟᱜ-ᱟ ᱥᱮ ᱡᱚᱜ-ᱟ
ᱦᱳᱭ
ᱦᱮᱸᱸ
ᱟᱨ ᱚᱱᱟ ᱡᱤᱱᱤᱥ ᱡᱩᱫᱤᱢ ᱱᱚᱥᱴᱚᱭ ᱛᱟᱠᱚᱣᱟ ᱟᱹᱰᱤ ᱡᱷᱟᱢᱮᱞᱟ ᱜᱚᱫᱚᱜ-ᱟ
ᱦᱳᱭ ᱦᱳᱭ ᱦᱚᱸ ᱛᱟᱦᱞᱮ ᱜᱚᱝᱠᱮ ᱮᱸᱜ ᱥᱩᱠᱨᱤ ᱠᱚᱫᱚ ᱯᱮ ᱟᱹᱥᱩᱞ ᱠᱚᱜᱮᱭᱟ ᱟᱨ ᱢᱮᱨᱚᱢ
ᱦᱳᱭ ᱦᱳᱭ ᱦᱮᱸ ᱜᱚᱝᱠᱮ ᱢᱮᱨᱚᱢ ᱠᱚᱦᱚᱸ ᱛᱟᱨᱯᱚᱨᱮ ᱥᱤᱢ ᱠᱚᱦᱚᱸ ᱢᱮᱱᱟᱜ ᱠᱟᱜ ᱠᱚᱣᱟ
ᱦᱚᱸ
ᱚ, ᱥᱟᱸᱜᱮ ᱧᱚᱜ ᱜᱮ ᱢᱮᱨᱚᱢ ᱠᱚᱫᱚ ᱢᱮᱱᱟᱜ ᱠᱚᱣᱟ
ᱦᱚᱸ
ᱦᱳᱭ
ᱟᱪᱪᱷᱟ ᱜᱚᱝᱠᱮ ᱛᱟᱦᱞᱮ ᱚᱱᱛᱮ ᱫᱚ ᱥᱮᱸᱫᱽᱨᱟ ᱠᱚᱯᱮ ᱪᱟᱞᱟᱜ ᱜᱮᱭᱟ ᱥᱮ ᱵᱟᱝ
ᱦᱮᱸ ᱜᱚᱢᱠᱮ ᱥᱮᱸᱫᱽᱨᱟ ᱠᱚᱫᱚ ᱡᱚᱛᱚ ᱥᱮᱸᱫᱽᱨᱟ ᱜᱮᱞᱮ ᱪᱟᱞᱟᱜ ᱜᱮᱭᱟ᱾
ᱦᱮᱸ᱾
ᱟᱛᱩ ᱨᱮᱱ ᱥᱟᱱᱟᱢ ᱦᱚᱲ ᱠᱚᱜᱮ ᱞᱮ ᱩᱰᱩᱜ ᱜᱮᱭᱟ ᱚᱲᱟᱜ ᱠᱷᱚᱱᱟᱜ ᱛᱟᱯᱚᱨ ᱥᱟᱱᱟᱢ ᱦᱚᱲ ᱠᱚᱛᱮ ᱞᱮ ᱥᱮᱸᱫᱽᱨᱟ ᱠᱚ ᱫᱚ ᱞᱮ ᱪᱟᱞᱟᱜ ᱜᱮᱭᱟ᱾
ᱟᱪᱪᱷᱟ᱾ ᱟᱫᱚ ᱚᱱᱟ ᱡᱟᱭᱦᱳᱠ ᱱᱤᱡᱮᱨ ᱢᱟᱱᱮ ᱞᱳᱠᱟᱞ ᱠᱚᱨᱮ ᱜᱮ ᱟᱨᱠᱤ
ᱦᱳᱭ ᱦᱳᱭ ᱟᱛᱳ ᱢᱟᱱᱮ ᱚᱱᱟ ᱵᱤᱨ ᱠᱚᱨᱮ ᱜᱮ ᱚᱱᱮ ᱚᱲᱟᱜ ᱥᱩᱨ ᱠᱚᱨᱮᱱᱟᱜ
ᱟᱪᱪᱷᱟ᱾ ᱚᱱᱟ ᱠᱚᱨᱮ ᱫᱚ ᱵᱤᱨ ᱥᱩᱠᱨᱤ ᱫᱚ ᱢᱮᱱᱟᱜ ᱠᱚᱜᱮᱭᱟ ᱡᱟᱹᱱᱤᱡ
ᱦᱳᱭ ᱵᱤᱨ ᱥᱩᱠᱨᱤ ᱦᱮᱸ ᱢᱮᱱᱞᱠᱷᱟᱱ ᱟᱹᱰᱤ ᱩᱛᱟᱹᱨ ᱜᱮ ᱢᱮᱱᱟᱜ ᱟᱠᱟᱫ ᱠᱚᱣᱟ᱾
ᱦᱮᱸ᱾
ᱟᱫᱚ
ᱱᱮᱛᱟᱨ ᱫᱚ ᱟᱨᱦᱚ ᱚᱱᱟ ᱥᱮᱸᱫᱽᱨᱟ ᱠᱚᱦᱚᱸ ᱠᱚ ᱵᱚᱱᱫᱚ ᱦᱚᱪᱚᱭᱮᱫ ᱵᱚᱱᱟ ᱛᱚ᱾
ᱦᱳᱭ ᱦᱳᱭ ᱚᱱᱟ ᱜᱮᱛᱚ ᱜᱚᱢᱠᱮ ᱚᱱᱟ ᱫᱚ ᱦᱮᱸ ᱟᱹᱞᱤᱧ ᱦᱚᱸ ᱞᱟᱹᱭ ᱥᱟᱱᱟᱭᱮᱫ ᱞᱤᱧᱟᱹ ᱚᱱᱟ ᱠᱚᱫᱚ ᱠᱚ ᱵᱚᱱᱫᱚᱭᱮᱫᱟ ᱚᱱᱟ ᱫᱚ ᱵᱷᱟᱜᱤᱜ ᱠᱟᱱᱟ ᱥᱮ ᱠᱷᱟᱨᱟᱯᱚᱜ ᱠᱟᱱᱟ?
ᱚᱱᱟᱫᱚ ᱢᱮᱱᱞᱠᱷᱟᱱ ᱫᱚ ᱟᱹᱞᱤᱧ ᱫᱚᱞᱤᱧ ᱢᱮᱱᱟ ᱟᱵᱚ ᱫᱚ ᱞᱟᱦᱟ ᱠᱷᱚᱱᱟᱜ ᱜᱮ ᱚᱱᱟ ᱟᱵᱚᱣᱟᱜ ᱥᱟᱱᱛᱟᱲ ᱤᱭᱟᱹ ᱨᱮᱫᱚ ᱛᱟᱦᱮᱸ ᱞᱮᱱ ᱛᱟᱵᱚᱱᱟ ᱥᱮᱸᱫᱽᱨᱟ ᱤᱭᱟᱹ ᱛᱮᱫ ᱫᱚ
ᱦᱳᱭ᱾
ᱛᱚ ᱟᱹᱞᱤᱧ ᱫᱚᱞᱤᱧ ᱢᱮᱱᱟ ᱢᱤᱫ ᱯᱚᱠᱠᱷᱮ ᱫᱚ ᱵᱷᱟᱹᱞᱤ ᱦᱚᱸᱞᱤᱧ ᱢᱮᱱᱟ ᱢᱤᱫ ᱯᱚᱠᱠᱷᱮ ᱫᱚ ᱵᱟᱹᱲᱤᱡ ᱦᱚᱞᱤᱧ ᱢᱮᱱᱟ᱾
ᱦᱳᱭ ᱦᱳᱭ ᱟᱵᱚᱣᱟᱜ, ᱦᱮᱸ ᱞᱟᱹᱭ ᱢᱮ
ᱦᱳᱭ ᱟᱵᱚᱣᱟᱜ ᱠᱟᱞᱪᱟᱨ ᱨᱮ ᱡᱟᱦᱟᱸ ᱢᱮᱱᱟᱜ ᱛᱟᱵᱚᱱᱟ ᱚᱱᱟ ᱫᱚᱵᱚᱱ ᱪᱟᱞᱟᱣ ᱤᱫᱤ ᱢᱟ ᱚᱱᱟ ᱫᱚ ᱛᱟᱦᱮᱸ ᱤᱫᱤᱜ ᱢᱟ ᱚᱱᱟ ᱠᱚᱫᱚ ᱱᱟᱯᱟᱭ ᱠᱟᱛᱷᱟ ᱠᱟᱱᱟ ᱟᱫᱚ ᱡᱚᱛᱚ ᱴᱟᱭᱤᱢ ᱨᱮᱫᱚ ᱡᱚᱛᱚ ᱜᱮ ᱠᱟᱹᱢᱤ ᱞᱟᱜᱟᱜ-ᱟ ᱛᱚ᱾
ᱚᱱᱟᱜᱮ ᱟᱫᱚ ᱢᱳᱴᱟᱢᱩᱴᱤ ᱡᱟᱭᱦᱳᱠ ᱩᱱᱠᱩ ᱡᱤᱵᱽ-ᱡᱤᱭᱟᱹᱞᱤ ᱛᱟᱦᱮᱸ ᱦᱚᱸ ᱵᱷᱟᱹᱜᱤ ᱜᱮᱭᱟ ᱪᱮᱫᱟᱜ ᱥᱮ ᱦᱮᱸ ᱱᱮᱛᱟᱨ ᱢᱟ ᱡᱚᱛᱚ ᱪᱮᱬᱮ ᱢᱮᱲᱮ ᱦᱚᱸ ᱵᱟᱹᱵᱤᱱ ᱧᱟᱢ ᱠᱚᱣᱟ ᱧᱮᱧᱟᱢ ᱟᱨᱠᱤ ᱡᱮ ᱢᱤᱫ ᱛᱮᱦᱚᱸ ᱵᱟᱵᱤᱱ ᱧᱮᱞᱧᱟᱢ ᱠᱚᱣᱟ ᱱᱮᱛᱟᱨ ᱫᱚ᱾
ᱦᱳᱭ ᱦᱳᱭ᱾
ᱩᱱ ᱫᱚᱠᱚ ᱛᱟᱦᱮᱸ ᱠᱟᱱᱟ ᱢᱟᱱᱮ ᱡᱟᱦᱟᱸ ᱠᱚᱨᱮ ᱜᱮ ᱚᱲᱟᱜ ᱠᱚᱨᱮ ᱦᱚᱸᱠᱚ ᱦᱤᱡᱩᱜ ᱛᱟᱦᱮᱸᱫ ᱪᱮᱬᱮ᱾
ᱦᱳᱭ᱾
ᱟᱫᱚ ᱚᱱᱠᱟ ᱜᱮ ᱟᱨᱠᱤ ᱡᱤᱵᱽ ᱡᱤᱭᱟᱹᱞᱤ ᱡᱩᱫᱤ ᱠᱚ ᱜᱚᱡᱽ ᱪᱟᱵᱟᱜᱟ ᱥᱮ ᱱᱤᱡᱮ ᱦᱚᱸ ᱟᱫᱚ ᱦᱳᱭ ᱚᱱᱠᱟ ᱜᱮ ᱟᱫᱚ ᱛᱟᱦᱚᱞᱮ ᱱᱟᱯᱟᱭ ᱜᱮᱭᱟᱵᱤᱱ ᱛᱟᱦᱚᱞᱮ ᱵᱟᱝ?
ᱦᱳᱭ ᱱᱟᱯᱟᱭ ᱜᱮᱭᱟᱞᱤᱧ ᱟᱞᱤᱧ ᱦᱚ।
ᱚ
ᱴᱟᱭᱤᱢ ᱠᱚᱦᱚᱸ ᱛᱚ ᱦᱩᱭ ᱥᱮᱴᱮᱨ ᱦᱮᱫ ᱦᱮᱡ ᱮᱱᱟ᱾
ᱦᱳᱭ ᱦᱳᱭ᱾